ᱦᱮᱞ
ᱦᱩᱸ ᱡᱚᱦᱟᱨ ᱜᱮ
ᱦᱮᱸ ᱡᱚᱦᱟᱨ ᱜᱮ
ᱦᱩᱸ
ᱪᱮᱫ ᱠᱚᱵᱤᱱ ᱪᱮᱠᱟᱭ ᱫᱟ
ᱚᱸ ᱱᱤᱛᱚᱜ ᱫᱚ ᱮᱢᱚᱱ ᱜᱮ ᱡᱤᱨᱟᱹᱣ ᱦᱩᱭ ᱠᱟᱱᱟ ᱚᱲᱟᱜ ᱨᱮᱜᱮ ᱚᱸ ᱟᱢᱜᱮ ᱪᱮᱜ ᱠᱚᱢ ᱪᱮᱠᱟᱭᱫᱟ
ᱚᱸ ᱟᱹᱞᱤᱧ ᱦᱚᱸ ᱫᱩᱲᱩᱵ ᱵᱟᱲᱟ ᱦᱩᱭ ᱠᱟᱱᱟ ᱫᱟᱠᱟ ᱩᱛᱩ ᱠᱚ ᱤᱥᱤᱱ ᱥᱟᱹᱛ ᱠᱟᱛᱮ ᱛᱮ ᱮᱠᱷᱚᱱ ᱫᱚ ᱡᱚᱢ ᱫᱚ ᱟᱹᱣᱨᱤᱭᱟᱜᱼᱟ
ᱦᱸ ᱦᱸ ᱟᱪᱪᱷᱟ ᱟᱪᱪᱷᱟ ᱟᱪᱪᱷᱟ
ᱤᱧ ᱟᱺ ᱤᱧᱦᱚᱸ ᱮᱱᱟᱝ ᱥᱮᱛᱟᱜ ᱨᱮ ᱵᱟᱹᱥᱠᱮᱭᱟᱜ ᱡᱚᱢ ᱦᱩᱭ ᱟᱠᱟᱱᱟ ᱱᱤᱛ ᱨᱮᱸᱜᱮᱡ ᱠᱟᱱᱟ ᱠᱤᱱᱛᱩ ᱡᱚᱢ ᱫᱚ ᱵᱟᱝ ᱦᱩᱭ ᱠᱟᱱᱟ
ᱟᱪᱪᱷᱟ ᱟᱪᱪᱷᱟ
ᱢᱳᱵᱟᱞ ᱜᱮ ᱧᱮᱞ ᱵᱟᱲᱟ ᱦᱩᱭᱩᱜ ᱠᱟᱱ ᱛᱟᱸᱦᱮᱱᱟ ᱛᱷᱚ
ᱚ ᱛᱟᱯᱚᱨᱮ ᱵᱮᱥ ᱜᱮᱭᱟ ᱵᱮᱱ
ᱦᱮᱸ ᱟᱹ ᱟᱹᱞᱤᱧ ᱫᱚ ᱵᱮᱥ ᱜᱮ ᱟᱸᱼᱟᱵᱮᱱ ᱜᱮ ᱪᱮᱫ ᱞᱮᱠᱟ ᱢᱮᱱᱟᱜ ᱵᱤᱱᱟ
ᱦᱮᱸ ᱟᱹᱞᱤᱧ ᱦᱚᱸ ᱵᱷᱟᱜᱤ ᱜᱮ ᱚᱸ ᱚᱱᱛᱮ ᱪᱮᱜᱠᱟ ᱥᱮᱨᱢᱟᱭ ᱡᱟᱹᱲᱤᱭᱮᱫᱟ
ᱚᱸ ᱥᱮᱨᱢᱟ ᱫᱚ ᱱᱚᱛᱮ ᱫᱚ ᱟᱺ ᱯᱩᱱ ᱢᱚᱬᱮ ᱫᱤᱱ ᱠᱷᱚᱱ ᱦᱩᱭᱮᱱᱟ ᱥᱮᱨᱢᱟ ᱵᱟᱭ ᱡᱟᱹᱲᱤᱭᱮᱜᱼᱟ ᱟᱸᱹ ᱴᱷᱤᱠ ᱴᱷᱤ ᱥᱤᱛᱩᱝ ᱠᱟᱱᱟ ᱟᱹᱰᱤ ᱞᱚᱞᱚ ᱟᱹᱭᱠᱟᱹᱜ ᱠᱟᱱᱟ
ᱟᱪᱪᱷᱟ ᱟᱪᱪᱷᱟ ᱟᱹᱞᱤ ᱥᱮᱫ ᱢᱟ ᱫᱚᱢᱮ ᱥᱮᱨᱢᱟ ᱡᱟᱹᱲᱤᱭᱮᱫᱟᱭ ᱠᱟᱹᱴᱤᱜᱼᱮ ᱯᱷᱟᱸᱠ ᱫᱟ ᱟᱵᱟᱨ ᱠᱟᱹᱴᱤᱡ ᱛᱮᱜᱮ ᱮᱱᱮᱜ ᱛᱮᱜᱮ
ᱦᱟᱸ ᱦᱚᱸ ᱦᱚᱸ ᱟᱪᱪᱷᱟ ᱟᱪᱪᱷᱟ ᱟᱪᱪᱷᱟ ᱦᱩᱸ ᱛᱚᱵᱮ ᱦᱩᱲᱩ ᱨᱚᱦᱚᱭ ᱠᱚᱫᱚ ᱪᱮᱫ ᱞᱮᱠᱟ ᱛᱤᱱᱟᱹᱜ ᱫᱷᱟᱹᱵᱤᱜ ᱵᱟᱲᱟᱣ ᱠᱟᱱᱟ
ᱟᱹᱣᱨᱤᱜᱼᱟ ᱦᱩᱲᱩ ᱨᱚᱭ ᱫᱚ ᱚᱸᱭ ᱚ ᱤᱭᱟᱹ ᱠᱚ ᱢᱟᱜ ᱪᱟᱞᱟᱜ ᱠᱟᱱᱟ ᱵᱟᱹᱭᱦᱟᱹᱲ ᱠᱚ ᱮᱠᱷᱚᱱ ᱯᱚᱨᱤᱥᱠᱟᱨ ᱦᱩᱭᱩᱜ ᱠᱟᱱᱟ ᱨᱮᱰᱤ ᱦᱩᱭᱩᱜ ᱠᱟᱱᱟ
ᱦᱩᱸ ᱦᱩᱸ ᱟᱪᱪᱷᱟ ᱟᱪᱪᱷᱟ
ᱚᱸ ᱛᱩᱞᱟ ᱠᱚ ᱠᱟᱹᱴᱤᱡ ᱦᱟᱨᱟ ᱧᱚᱜ ᱟᱠᱟᱱᱟ ᱪᱟᱨᱟ ᱠᱚ ᱟᱫᱚ ᱮᱠᱷᱚᱱ ᱟᱹᱣᱨᱤᱭᱟᱜᱼᱟ ᱚᱱᱮ ᱚᱱᱟ ᱠᱚᱜᱮ ᱯᱚᱨᱤᱥᱠᱟᱨ ᱵᱟᱲᱟ ᱦᱩᱭᱩᱜ ᱠᱟᱱᱟ
ᱦᱮᱸ ᱦᱮᱸ ᱦᱮᱸ ᱟᱪᱪᱷᱟ ᱟᱪᱪᱷᱟ
ᱟᱵᱮᱱ ᱥᱮᱫ ᱫᱚ
ᱚ ᱟᱞᱮ ᱥᱮᱜ
ᱦᱮᱸ ᱵᱟᱨ
ᱢᱟ ᱨᱚᱲ ᱢᱮ
ᱞᱟᱹᱭ ᱫᱟᱹᱞᱤᱧ ᱡᱮ ᱟᱵᱮᱱ ᱥᱮᱫ ᱫᱚ ᱵᱟᱨ ᱫᱚᱢ ᱜᱮ ᱦᱩᱭᱩᱜ ᱜᱮᱭᱟ ᱥᱮ ᱢᱤᱫᱫᱚᱢ
ᱦᱚᱸ ᱟᱞᱮ ᱥᱮᱫ ᱦᱩᱲᱩ ᱨᱚᱦᱚᱭ ᱟᱞᱮ ᱥᱮᱫ ᱫᱚ ᱦᱩᱲᱩ ᱨᱚᱭ ᱫᱚ ᱢᱤᱜ ᱫᱚᱢ ᱜᱮ ᱦᱩᱭᱩᱜᱜᱮᱭᱟ ᱵᱟᱨ ᱫᱚᱢ ᱫᱚ ᱵᱟᱞᱮ ᱨᱚᱦᱚᱭᱟ ᱢᱟᱱᱮ ᱵᱟᱨ ᱫᱚᱢ ᱦᱩᱭᱩᱜ ᱜᱮᱭᱟ ᱵᱟᱠᱚ ᱨᱚᱦᱚᱭᱟ ᱟᱞᱮᱥᱮᱫ ᱫᱚ
ᱚ ᱟᱪᱪᱷᱟ ᱟᱪᱪᱷᱟ
ᱦᱩᱸ
ᱟᱪᱪᱷᱟ
ᱱᱚᱛᱮ ᱫᱚ ᱱᱚᱛᱮ ᱫᱚ ᱨᱚᱦᱚᱭ ᱜᱮᱭᱟ ᱠᱚ ᱵᱟᱨ ᱫᱚᱢ ᱜᱮᱠᱚ ᱨᱚᱦᱚᱭ ᱜᱮᱭᱟ ᱠᱚ ᱚ ᱚᱱᱛᱮ ᱫᱚ ᱥᱚᱵᱡᱤ ᱠᱚ ᱪᱮᱫᱠᱟ ᱪᱟᱥ ᱦᱳᱭᱳᱜ ᱜᱮᱭᱟ
ᱥᱚᱵᱡᱤ ᱠᱚ ᱢᱚᱡᱽ ᱜᱮ ᱡᱚᱛᱚ ᱥᱚᱵᱡᱤ ᱜᱮ ᱪᱟᱥ ᱞᱮᱠᱷᱟᱱ ᱫᱚ ᱱᱚᱛᱮᱫ ᱫᱚ ᱢᱚᱸᱡᱽ ᱜᱮ ᱦᱩᱭᱩᱜᱼᱟ ᱡᱟᱭᱜᱟ ᱵᱮᱥ ᱜᱮᱭᱟ ᱥᱮ ᱦᱩᱸ ᱟᱨ ᱡᱚᱛᱚ ᱦᱚᱲ ᱜᱮᱠᱚ ᱪᱟᱥ ᱜᱮᱭᱟ ᱥᱚᱵᱡᱤ ᱫᱚ ᱟᱫᱚ ᱮᱱᱮ ᱚᱲᱟᱜ ᱨᱮ ᱡᱚᱢ ᱵᱟᱲᱟ ᱞᱮᱠᱟᱜᱮ ᱤᱱᱠᱟᱹ ᱜᱮ
ᱚ ᱚ ᱟᱹᱠᱷᱨᱤᱧ ᱞᱟᱹᱜᱤᱫ ᱫᱚ ᱵᱟᱝ
ᱟᱹᱠᱷᱨᱤᱧ ᱞᱟᱹᱜᱤᱫ ᱫᱚ ᱮᱱᱮ ᱤᱱᱠᱟ ᱜᱮ ᱡᱚᱢᱛᱮ ᱵᱟᱝ ᱪᱟᱵᱟᱜ ᱠᱷᱟᱱ ᱛᱷᱚᱲᱟᱱ ᱡᱟᱹᱥᱛᱤ ᱛᱤ ᱧᱚᱜ ᱢᱚᱸᱡᱽ ᱧᱚᱜ ᱦᱩᱭ ᱞᱮᱱᱠᱷᱟᱱ ᱫᱚ ᱚᱱᱟ ᱠᱚ ᱟᱠᱷᱨᱤᱧ ᱦᱩᱭᱩᱜᱼᱟ ᱟᱠᱷᱨᱤᱧ ᱢᱚᱱᱮ ᱠᱟᱛᱮᱜ ᱟ ᱨᱚᱦᱚᱭ
ᱚ ᱟᱪᱪᱷᱟ ᱟᱪᱪᱷᱟ ᱚ ᱛᱟᱦᱚᱞᱮ ᱟᱹᱵᱤᱱ ᱠᱚᱥᱮ ᱦᱩᱞ ᱢᱟᱦᱟ ᱠᱚ ᱪᱮᱫ ᱞᱮᱠᱟ ᱢᱟᱱᱟᱣ ᱦᱩᱭᱮᱱᱟ
ᱱᱮᱥ ᱢᱟᱦᱟ ᱦᱩᱞ ᱢᱟᱦᱟ ᱢᱟ ᱟᱹᱰᱤ ᱢᱚᱡᱽ ᱜᱮ ᱦᱩᱭᱱᱟ ᱟ ᱪᱟᱞᱟᱱ ᱵᱚᱪᱚᱨ ᱠᱚᱨᱮᱠᱷᱚᱱ ᱱᱮᱥ ᱟᱹᱰᱤ ᱵᱮᱥ ᱜᱮ ᱦᱩᱭᱱᱟ ᱦᱩᱞ ᱢᱟ ᱦᱩᱞ ᱢᱟ ᱢᱟ ᱮᱠᱫᱚᱢ ᱴᱷᱤᱠ ᱛᱮ ᱦᱚᱲ ᱠᱚ ᱡᱟᱣᱨᱟ ᱞᱮᱱᱟ ᱟᱜᱟ ᱱᱚᱝᱠᱟ ᱪᱟᱞᱟᱣ ᱠᱟᱛᱮ ᱡᱩᱫᱤ ᱯᱷᱳᱱ ᱠᱚ ᱚᱱᱠᱟ ᱥᱚᱸᱜᱮ ᱠᱚᱣᱟᱜ ᱵᱟᱝ ᱛᱟᱦᱮᱱ ᱠᱷᱟᱱ ᱧᱟᱯᱟᱢᱚᱜ ᱦᱚᱸ ᱢᱩᱥᱠᱤᱞ ᱩᱱᱟᱹᱜ ᱵᱷᱤᱲ
ᱚ ᱟᱪᱪᱷᱟ ᱟᱪᱪᱷᱟ ᱛᱟᱦᱚᱞᱮ ᱫᱚᱢ ᱠᱚ ᱦᱚᱲ ᱞᱮᱱᱟ ᱦ ᱜᱟᱡᱟᱠ ᱜᱮ
ᱦᱮᱸ ᱦᱮᱸ ᱟᱨ ᱩᱱ ᱦᱤᱞᱳᱜ ᱴᱷᱤᱠ ᱛᱮ ᱥᱤᱛᱩᱝ ᱠᱟᱜ ᱛᱟᱱᱟᱭ ᱥᱮ
ᱦᱩᱸ ᱟᱞᱮ ᱥ ᱚ ᱟᱞᱮ ᱥᱮᱫ ᱢᱟ ᱫᱚᱢᱮ ᱫᱟᱜ ᱫᱟᱭ ᱱᱚᱦᱩᱞ ᱠᱤ
ᱦᱚᱸ ᱦᱚᱸ ᱟᱪᱪᱷᱟ ᱟᱪᱪᱷᱟ
ᱳᱭ ᱯᱩᱡᱟᱹ ᱵᱟᱲᱟ ᱠᱚ ᱦᱩᱭᱱᱟ ᱯᱩᱡᱟᱹ ᱠᱚ ᱦᱩᱭ ᱠᱟᱛᱮᱫ ᱛᱟᱨᱯᱚᱨᱮ ᱫᱚᱢᱮᱜᱮᱭ ᱫᱟᱜ ᱠᱮᱫᱟᱭ ᱥᱚᱠᱛᱚ ᱜᱮ
ᱦᱩᱸᱦᱩᱸ ᱟᱪᱪᱷᱟ ᱛᱚᱵᱮ ᱚᱱᱠᱟ ᱠᱟᱱ ᱠᱷᱟᱱ ᱫᱚ ᱯᱨᱳᱜᱨᱟᱢ ᱠᱚᱫᱚ ᱢᱚᱡᱽ ᱛᱮᱫᱚ ᱵᱟᱝ ᱦᱩᱭ ᱞᱮᱱᱟ ᱯᱮᱥᱮ ᱥᱮ ᱪᱮᱫ ᱞᱮᱠᱟ
ᱵᱟᱝ ᱵᱟᱝ ᱟᱨ ᱛᱟᱯᱚᱨᱮ ᱱᱚᱛᱮ ᱫᱚ ᱥᱮᱨᱚᱠᱚᱢ ᱵᱟᱝ ᱦᱩᱭᱩᱜ ᱜᱮᱭᱟ ᱛᱚ ᱱᱚᱛᱮ ᱫᱚ ᱵᱚᱞᱮ ᱥᱮᱛᱟᱜ ᱵᱮᱲᱟ ᱛᱩᱯᱩᱭᱱᱟ ᱠᱚ ᱪᱷᱚᱪ ᱪᱷᱚᱲᱟ ᱠᱮᱫᱟ ᱠᱚ ᱪᱷᱚᱪ ᱪᱷᱚᱲᱟ ᱤᱭᱟᱹ ᱠᱟ ᱠᱟᱛᱮᱫ ᱛᱟᱨᱯᱚᱨᱮ ᱩᱱᱠᱤᱱᱟᱜ ᱢᱩᱴᱷᱟᱹᱱ ᱨᱮ ᱵᱟᱦᱟ ᱠᱚ ᱢᱟᱞᱟ ᱠᱚ ᱟᱨᱟᱣ ᱠᱟᱛᱮᱮᱫ ᱫᱷᱩᱯ ᱫᱷᱩᱲᱩ ᱠᱚ ᱫᱷᱚᱨᱟᱣ ᱠᱟᱛᱮᱜ ᱩᱱᱠᱤᱱᱟᱜ ᱡᱚᱛᱚ ᱚᱱᱮ ᱵᱟᱦᱟ ᱠᱚ ᱪᱩᱢᱟᱹᱟᱹᱲ ᱠᱟ ᱠᱟᱛᱮᱮᱫ ᱡᱷᱚᱛᱚ ᱤᱭᱟᱹ ᱠᱟᱛᱮᱫ ᱟᱨ ᱠᱟᱹᱴᱤᱡ ᱩ ᱚᱱᱟ ᱨᱮᱱᱟᱜ ᱠᱟᱹᱴᱤᱡ ᱦᱟᱱᱟᱹᱱᱤ ᱠᱚᱠᱚ ᱞᱟᱠᱪᱟᱨ ᱠᱮᱫᱟ ᱞᱟᱠᱪᱟᱨ ᱚᱱᱟ ᱵᱟᱨᱮ ᱛᱮᱜᱮ ᱛᱟᱨᱯᱚᱨᱮ ᱟᱫᱚ ᱪᱟᱵᱟᱭᱮᱱᱟ ᱚᱱᱟᱜᱮ ᱵᱟᱠᱷᱟᱱ ᱫᱚ ᱟᱞ ᱥᱮᱫ ᱫᱚ ᱯᱨᱚᱛᱤᱡᱳᱜᱤᱛᱟ ᱦᱩᱭᱼᱟ ᱠᱚᱜ ᱜᱮᱭᱟ ᱢᱮ ᱚᱱᱟ ᱠᱚ ᱪᱟᱵᱟ ᱠᱟᱛᱮ ᱯᱨᱚᱛᱤᱤᱡᱳᱜᱤᱛᱟ ᱦᱩᱭ ᱠᱚᱜᱼᱟ ᱱᱮᱥ ᱫᱚ ᱵᱟᱝ ᱦᱩᱭ ᱞᱮᱱᱟ ᱯᱨᱚᱛᱤᱡᱳᱜᱤᱛᱟ ᱠᱚᱫᱚ ᱫᱚᱢᱮ ᱫᱟᱜ ᱠᱮᱫᱟᱭ ᱦᱮᱸ
ᱛᱟᱦᱚᱞᱮ ᱚᱱᱛᱮ ᱫᱚ ᱪᱮᱫ ᱠᱚᱠᱚ ᱢᱟᱱᱟᱣ ᱜᱮᱛᱮ ᱯᱚᱨᱚᱵᱽ ᱠᱚ ᱢᱚᱫᱽᱫᱷᱮ ᱨᱮᱫᱚ ᱢᱟᱱᱮ ᱟᱵᱚᱣᱟᱜ ᱥᱟᱱᱛᱟᱲᱟᱜ ᱤᱭᱟᱹ ᱠᱚ ᱢᱚᱫᱽᱫᱷᱮ ᱫᱚ
ᱯᱚᱨᱚᱵᱽ ᱠᱚᱫᱚ ᱱᱚᱛᱮ ᱫᱚ ᱚᱸ ᱡᱟᱹᱥᱛᱤ ᱫᱚ ᱦᱟᱸᱜ ᱚᱱᱮ ᱵᱟᱦᱟ ᱥᱚᱨᱦᱟᱭ ᱟᱨ ᱫᱟᱸᱥᱟᱭ ᱠᱚ ᱤᱱᱟᱹ ᱠᱟᱛᱮᱜ ᱱᱚᱜᱚᱭ ᱠᱟᱨᱟᱢ ᱠᱚ ᱤᱱᱟᱹ ᱠᱚᱜᱮ ᱦᱟᱸᱜ ᱡᱟᱥᱛᱤ ᱢᱟᱱᱟᱣ ᱫᱚ ᱦᱩᱭᱩᱜᱼᱟ ᱨᱟᱹᱥᱠᱟᱹ ᱧᱚᱜ ᱫᱚ ᱚ ᱟᱞᱮ ᱥᱮᱫ ᱢᱟ ᱦᱟᱸᱜ ᱢᱟᱜ ᱢᱚᱬᱮ ᱢᱟᱜ ᱵᱟᱝ ᱦᱩᱭᱩᱜᱼᱟ ᱵᱟ ᱪᱚᱧ ᱧᱮᱞ ᱛᱤᱭᱳᱜ ᱠᱟᱜᱼᱟ ᱠᱷᱟᱹᱞᱤ ᱟᱸᱡᱚᱢ ᱵᱟᱲᱟ ᱦᱩᱭ ᱠᱟᱱᱟ ᱠᱤᱱᱛᱩ ᱟᱞᱮ ᱴᱚᱞᱟ ᱥᱮ ᱟᱞᱮ ᱴᱚᱞᱟ ᱠᱚᱨᱮ ᱱᱤᱭᱟᱹ ᱥᱩᱨ ᱥᱩᱨ ᱚᱠᱚᱭ ᱦᱚᱸ ᱢᱟᱜ ᱢᱚᱬᱮ ᱠᱚ ᱵᱟᱠᱚ ᱠᱚᱨᱟᱣ ᱮᱭᱟ ᱟᱯᱮ ᱥᱮᱫ ᱫᱚ ᱢᱟᱜ ᱢᱚᱬᱮ ᱦᱩᱭᱩᱜᱼᱟ ᱢᱚᱡᱽ ᱜᱮ
ᱦᱮᱸ ᱦᱮᱸ ᱱᱛᱮ ᱫᱚ ᱢᱟᱜᱢᱚᱬᱮ ᱠᱚ ᱡᱮᱢᱚᱱ ᱢᱟᱜ ᱢᱚᱬᱮ ᱵᱟᱦᱟ ᱠᱟᱨᱟᱢ ᱫᱟᱸᱥᱟᱭ ᱛᱟᱨᱯᱚᱨᱮ ᱥᱚᱨᱦᱟᱭ ᱴᱩᱠᱩᱩᱱ ᱵᱟᱝ ᱦᱩᱭᱩᱜ ᱜᱮᱭᱟ ᱟᱞᱮᱥᱱ ᱫᱚ
ᱦᱚᱸ ᱦᱚᱸ ᱟᱪᱪᱷᱟ ᱢᱚᱬᱮ ᱵᱟᱨᱮ ᱛᱮ ᱦᱟᱸᱜ ᱤᱧ ᱪᱮᱫ ᱜᱮ ᱢᱚᱸᱡᱽ ᱛᱮ ᱵᱟᱹᱧ ᱵᱟᱲᱟᱭᱟ ᱧᱮᱞ ᱦᱚᱸ ᱵᱟᱝ ᱦᱩᱭ ᱟᱠᱟᱱᱟᱜ ᱢᱚᱬᱮ ᱵᱟᱨᱮᱛᱮ ᱛᱷᱚᱲᱟᱢ ᱞᱟᱹᱭ ᱞᱟᱹᱭ ᱞᱮᱠᱷᱟᱱ ᱵᱮᱥ ᱠᱚᱜᱼᱟ
ᱦᱩᱸ ᱢᱟᱜᱢᱚᱲᱮ ᱫᱚ ᱦᱩᱭᱩᱜ ᱠᱟᱱᱟ ᱵᱟᱦᱟ ᱞᱮᱠᱟᱜᱮ ᱢᱟᱱᱮ ᱵᱟᱦᱟ ᱨᱮᱱᱟᱜ ᱟᱞᱟᱫᱟ ᱤᱭᱟᱹ ᱠᱟᱱᱟ ᱟᱨᱠᱤ ᱢᱟᱱᱮ ᱵᱟᱦᱟ ᱞᱮᱠᱟᱜᱮ ᱠᱷᱟᱱᱤᱠᱴᱟ ᱥᱩᱫᱩ ᱯᱩᱡᱳ ᱠᱚ ᱠᱟᱹᱴᱤᱡ ᱟᱞᱟᱫᱟ-ᱟ ᱯᱩᱡᱳ ᱠᱚ ᱵᱟᱹᱠᱤ ᱫᱚ ᱡᱷᱚᱛᱚ ᱜᱮ ᱢᱤᱫ ᱜᱮᱭᱟ ᱟᱫᱚ ᱚᱱᱮ ᱡᱮ ᱯᱳᱭᱞᱳ ᱫᱤᱱ ᱫᱚ ᱢᱟᱱᱟᱣ ᱜᱮᱭᱟ ᱠᱚ ᱩᱢ ᱢᱟᱦᱟ ᱩᱢ ᱢᱟᱦᱟ ᱫᱚ ᱧᱤᱫᱟᱹ ᱵᱮᱲᱟ ᱟᱞᱮ ᱥᱮᱫ ᱫᱚ ᱦᱚᱪᱪᱷᱮ ᱵᱚᱸᱜᱟ ᱵᱩᱨᱩ ᱠᱚ ᱦᱚᱦᱚ ᱵᱟᱲᱟ ᱠᱟᱛᱮᱜ ᱮ ᱩᱱᱠᱩ ᱟᱠᱚᱣᱟᱜ ᱫᱮᱵᱟ ᱥᱮᱵᱟ ᱡᱟᱭᱜᱟ ᱠᱚ ᱪᱟᱞᱟᱜᱼᱟ ᱪᱮᱫ ᱞᱮᱠᱟ ᱚᱸᱰᱮ ᱠᱚ ᱥᱟᱹᱛ ᱥᱟᱯᱲᱟᱣ ᱠᱟᱫᱟ ᱪᱮᱫᱠᱟ ᱴᱷᱤᱠᱴᱷᱟᱠ ᱢᱮᱱᱟᱜ ᱟᱥᱮ ᱵᱟᱹᱱᱩᱜᱼᱟ ᱚᱸᱰᱮ ᱠᱚ ᱪᱟᱞᱟᱜᱼᱟ ᱚᱸᱰᱮ ᱠᱚ ᱵᱚᱸᱜᱟ ᱵᱩᱨᱩ ᱠᱚ ᱧᱮᱞ ᱟᱹᱜᱩ ᱠᱮᱫᱟ ᱠᱚ ᱧᱮᱞ ᱟᱹᱜ ᱠᱟᱛᱮ ᱱᱟᱭᱠᱮ ᱚᱲᱟᱜ ᱠᱚ ᱦᱤᱡᱩᱜᱼᱟ ᱛᱚ ᱱᱟᱭᱠᱮ ᱚᱲᱟᱜ ᱨᱮ ᱦᱮᱡ ᱠᱟᱛᱮᱜ ᱛᱮᱫ ᱩᱱᱠᱩ ᱢᱟ ᱟᱠᱚ ᱟᱠᱚ ᱛᱮᱜᱮ ᱠᱚ ᱟᱨᱦᱚᱸ ᱠᱚ ᱪᱟᱞᱟᱜ ᱟᱠᱚ ᱵᱚᱸᱜᱟ ᱵᱩᱨᱩ ᱠᱚ ᱨᱟᱹᱥᱠᱟᱹ ᱵᱟᱲᱟ ᱠᱟᱛᱮᱜ ᱟᱨᱠᱤ ᱪᱟᱞᱟᱜ ᱟᱠᱚ ᱛᱟᱨᱯᱚᱨᱮ ᱟᱫᱚ ᱟᱛᱳ ᱨᱮᱱ ᱜᱚᱜᱚ ᱠᱚ ᱵᱟᱵᱟ ᱠᱚ ᱥᱟᱱᱟᱢ ᱠᱚᱜᱮ ᱵᱟᱵᱟ ᱦᱚᱲ ᱛᱩᱢ ᱫᱟᱜ ᱠᱚ ᱠᱚ ᱨᱩᱭᱟ ᱠᱚ ᱴᱟᱢᱟᱠ ᱠᱚᱠᱚ ᱨᱩᱭᱟ ᱜᱚᱜᱚ ᱦᱚᱲ ᱫᱚᱠᱚ ᱮᱱᱮᱡᱟ ᱢᱤᱫ ᱧᱤᱫᱟᱹ ᱚᱱᱠᱟ ᱠᱟᱛᱮᱜ ᱜᱮᱠᱚ ᱠᱟᱴᱟ ᱟ ᱦᱩᱸ ᱛᱟᱨ ᱫᱚᱥᱟᱨ ᱫᱚ ᱥᱮᱛᱟᱜ ᱥᱮᱛᱟᱜ ᱪᱷᱚᱸᱪ ᱪᱷᱚᱲᱟ ᱠᱟᱛᱮᱜ ᱛᱟᱨᱯᱚᱨᱮ ᱱᱟᱭᱠᱮ ᱚᱲᱟᱜ ᱠᱚ ᱪᱟᱞᱟᱜᱼᱟ ᱱᱟᱭᱠᱮ ᱚᱲᱟᱜ ᱠᱷᱚᱱᱟᱜ ᱪᱟᱞᱟᱣ ᱠᱟᱛᱮᱮᱫ ᱡᱚᱛᱚ ᱥᱟᱹᱛ ᱥᱟᱯᱲᱟᱣ ᱠᱟᱛᱮᱫ ᱟᱫᱚ ᱵᱟᱫᱽ ᱡᱟᱦᱮᱨ ᱥᱮᱱ ᱠᱚ ᱢᱚᱦᱲᱟᱜᱼᱟ ᱟᱫᱚ ᱡᱟᱦᱮᱨ ᱥᱮᱱ ᱥᱮᱱ ᱠᱟᱛᱮ ᱚᱸᱰᱮ ᱠᱚ ᱯᱩᱡᱳ ᱯᱩᱡᱳ ᱠᱚ ᱡᱟᱦᱟᱸᱟ ᱠᱚ ᱢᱮᱱ ᱛᱟᱦᱮᱱᱟ ᱚᱱᱟ ᱠᱚᱜᱮ ᱠᱚ ᱯᱩᱡᱟᱹᱭᱟᱠᱚ ᱛᱟᱨᱯᱚᱨᱮ ᱢᱟᱸᱡᱟᱱ ᱵᱮᱲᱟ ᱟᱨᱦᱚᱸ ᱠᱚ ᱪᱟᱞᱟᱜ ᱟᱠᱚ ᱱᱟᱭᱠᱮ ᱟᱹᱜᱩ ᱚᱱᱮ ᱠᱚ ᱤᱫᱤ ᱦᱚᱴᱚ ᱠᱟᱫᱮ ᱫᱚ ᱚᱱᱟ ᱤᱫᱤ ᱦᱚᱴᱚ ᱠᱟᱛᱮᱜ ᱟᱫᱚ ᱟᱵᱟᱨ ᱱᱟᱭᱠᱮ ᱟᱹᱜᱩ ᱠᱚ ᱪᱟᱞᱟᱜᱼᱟ ᱱᱟ ᱫᱚ ᱢᱟᱡᱟᱱ ᱫᱤᱜᱮ ᱠᱚ ᱪᱟᱞᱟᱜᱼᱟ ᱛᱚᱠᱷᱚᱱ ᱱᱟᱠᱷᱟᱱ ᱛᱚᱠᱷᱚᱱ ᱯᱩᱡᱳ ᱠᱟᱛᱮᱫ ᱛᱚᱠᱷᱚᱱ ᱦᱚᱸ ᱢᱤᱫ ᱫᱷᱟᱣ ᱯᱩᱡᱳ ᱦᱩᱭᱩᱜᱼᱟ ᱩᱱᱫᱚ ᱵᱟᱦᱟ ᱟᱛᱟᱝ ᱠᱚ ᱦᱩᱭᱩᱜᱼᱟ ᱵᱟᱦᱟ ᱨᱮᱫᱚ ᱵᱟᱦᱟ ᱠᱚ ᱟᱛᱟᱝᱟ ᱚᱱᱟ ᱨᱮᱫᱚ ᱥᱟᱨᱡᱚᱢ ᱨᱮᱱᱟᱜ ᱡᱚ ᱠᱚ ᱮᱢᱟᱜᱼᱟ ᱥᱟᱨᱡᱚᱢ ᱨᱮᱱᱟᱜ ᱚᱱᱟ ᱠᱚ ᱟᱛᱟᱝ ᱟᱨᱠᱤ ᱠᱚ ᱮᱢᱚᱜᱼᱟ ᱚᱱᱟ ᱠᱚ ᱟᱛᱟᱝ ᱵᱟᱲᱟ ᱠᱟᱛᱮᱫ ᱵᱚᱦᱚᱜ ᱠᱚᱨᱮ ᱨᱮᱵᱮᱫ ᱠᱟᱛᱮᱫ ᱚᱸᱰᱮ ᱮᱱᱮᱡ ᱠᱟᱛᱮᱜ ᱯᱮ ᱟᱠᱷᱲᱟ ᱜᱟᱱ ᱚᱸᱰᱮ ᱮᱱᱮᱡ ᱦᱩᱭᱩᱜᱼᱟ ᱛᱟᱨᱯᱚᱨᱮ ᱟᱫᱚ ᱟᱥᱛᱮ ᱟᱥᱛᱮ ᱛᱮᱠᱚ ᱦᱤᱡᱩᱜᱼᱟ ᱱᱟᱭᱠᱮ ᱚᱲᱟᱜ ᱢᱟᱱᱮ ᱱᱟᱭᱠᱮ ᱚᱲᱟᱜ ᱠᱚ ᱦᱤᱡᱩᱜᱼᱟ ᱠᱩᱞᱦᱤ ᱠᱩᱞᱦᱤ ᱛᱮ ᱠᱚᱴᱟ ᱥᱮᱨᱮᱧ ᱠᱚ ᱮᱱᱮᱡ ᱮᱱᱮᱡ ᱛᱮᱠᱚ ᱦᱤᱡᱩᱜᱼᱟ ᱵᱚᱸᱜᱟ ᱠᱚᱢᱟ ᱫᱚᱢᱮ ᱠᱚ ᱨᱟᱹᱥᱠᱟᱹᱭᱟ ᱟᱫᱚ ᱚᱱᱠᱟ ᱨᱟᱹᱥᱠᱟᱹ ᱨᱟᱹᱥᱠᱟᱹ ᱛᱮᱠᱚ ᱦᱮᱡ ᱮᱱ ᱜᱮ ᱟᱫᱚ ᱱᱟᱭᱠᱮ ᱚᱲᱟᱜ ᱡᱚᱛᱚ ᱜᱚᱴᱟ ᱟᱛᱩ ᱠᱚ ᱡᱟᱸᱜᱟ ᱠᱚ ᱩᱨᱜᱩ ᱠᱩᱣᱟᱜ ᱵᱚᱸᱜᱟ ᱠᱚ ᱟᱫᱚ ᱚᱱᱠᱟ ᱱᱟᱭᱠᱮ ᱚᱲᱟᱜ ᱠᱚ ᱦᱤᱡᱩᱜᱼᱟ ᱱᱟᱭᱠᱮ ᱚᱲᱟᱜ ᱦᱮᱡ ᱠᱟᱛᱮ ᱩᱱᱠᱩ ᱦᱚᱸᱠᱚ ᱨᱟᱹᱥᱠᱟᱹᱭᱟ ᱠᱚ ᱡᱷᱚᱛᱚ ᱠᱚ
ᱦᱩᱸ
ᱟᱫᱚ ᱵᱚᱸᱜᱟ ᱠᱚ ᱢᱮᱱ ᱦᱩᱭᱩᱜᱼᱟ ᱡᱚᱛᱚ ᱠᱚᱛᱮ ᱵᱚᱱ ᱨᱟᱹᱥᱠᱟᱹ ᱠᱮᱫᱟ ᱛᱟᱦᱚᱞᱮ ᱢᱤᱫ ᱢᱤᱫ ᱛᱮ ᱪᱚᱞᱚ ᱟᱫᱚ ᱠᱚ ᱚᱱᱠᱟ ᱠᱚ ᱢᱤᱫ ᱢᱤᱫ ᱛᱮᱠᱚ ᱤᱭᱟᱹ ᱜᱚᱫᱚᱜᱼᱟ ᱟᱫᱚ ᱢᱤᱫ ᱧᱤᱫᱟᱹ ᱜᱮ ᱟᱫᱚ ᱠᱚ ᱚᱱᱠᱟ ᱮᱢᱱᱤ ᱜᱚᱜᱚ ᱦᱚᱲ ᱵᱟᱵᱟ ᱦᱚᱲ ᱠᱚ ᱠᱩᱲᱤ ᱦᱚᱲ ᱠᱚ ᱠᱚᱲᱟ ᱦᱚᱲ ᱠᱚ ᱡᱚᱛᱚ ᱜᱮ ᱢᱤᱫ ᱧᱤᱫᱟᱹ ᱠᱚ ᱮᱱᱮᱡ ᱥᱮᱨᱮᱧᱟ ᱚᱱᱠᱟ ᱠᱟᱛᱮᱜ ᱜᱮ ᱧᱤᱫᱟᱹ ᱫᱚ ᱯᱟᱨᱚᱢᱱᱟ ᱥᱟᱹᱨᱫᱤ ᱢᱟᱦᱟ ᱛᱟᱨᱯᱚᱨᱮ ᱡᱟᱞᱮ ᱢᱟᱦᱟ ᱫᱚ ᱟᱫᱚ ᱠᱷᱟᱱ ᱵᱟᱥᱠᱮ ᱢᱟᱦᱟ ᱫᱚ ᱚᱱᱠᱟ ᱯᱩᱭᱞᱳ ᱱᱟᱭᱠᱮ ᱚᱲᱟᱜ ᱡᱷᱚᱛᱚ ᱜᱚᱜᱚ ᱦᱚᱲ ᱠᱚ ᱪᱟᱞᱟᱜᱼᱟ ᱵᱟᱵᱟ ᱦᱚᱲ ᱫᱚ ᱵᱟᱝ ᱜᱩᱜᱚ ᱦᱚᱲ ᱠᱚ ᱪᱟᱞᱟᱣ ᱮᱱᱟ ᱱᱟᱭᱠᱮ ᱚᱲᱟᱜ ᱱᱟᱭᱠᱮ ᱚᱲᱟᱜ ᱨᱮᱱᱟᱜ ᱴᱩᱠᱩᱡ ᱠᱚ ᱧᱮᱞᱟ ᱢᱤᱫᱴᱮᱡ ᱴᱩᱠᱩᱡ ᱠᱚ ᱫᱚᱦᱚ ᱠᱟᱜᱼᱟ ᱥᱟᱹᱜᱩᱱ ᱴᱷᱤᱞᱤ ᱡᱮᱦᱤᱞᱚᱜ ᱫᱤᱯᱤᱞ ᱟᱜᱩᱭ ᱫᱚᱠᱚ ᱢᱟᱱᱮ ᱤᱭᱟᱹ ᱦᱤᱞᱳᱜ ᱥᱟᱹᱨᱫᱤ ᱦᱤᱞᱳᱜ ᱩᱱᱤ ᱱᱟᱭᱠᱮ ᱢᱟᱱᱮ ᱱᱟᱭᱠᱮ ᱚᱲᱟᱜ ᱜᱚᱝᱠᱮ ᱡᱟᱦᱟᱸᱭ ᱫᱤᱯᱤᱞ ᱟᱹᱜᱩᱭᱟ ᱚᱱᱟ ᱥᱟᱹᱜᱩᱱ ᱴᱷᱤᱞᱤ ᱠᱚ ᱧᱮᱞᱟ ᱯᱩᱲ ᱫᱟᱜ ᱢᱮᱱᱟᱜ ᱟᱥᱮ ᱵᱚᱰᱮ ᱫᱟᱜ ᱢᱮᱱᱟᱜᱼᱟ ᱡᱮᱢᱚᱱ ᱱᱟᱜ ᱫᱟᱜ ᱛᱟᱦᱮᱱᱟ ᱛᱮᱢᱚᱱ ᱫᱟᱜ ᱜᱮᱠᱚ ᱫᱩᱞᱟ
ᱦᱩᱸ ᱦᱩᱸ
ᱟᱫᱚ ᱡᱩᱫᱤ ᱯᱩᱲ ᱫᱟᱜ ᱛᱟᱦᱮᱱ ᱠᱷᱟᱱ ᱯᱩᱲ ᱫᱟᱜ ᱜᱮᱠᱚ ᱫᱩᱞ ᱟᱱᱤᱜᱼᱟ ᱵᱟᱠᱷᱟᱱ ᱡᱩᱫᱤ ᱵᱚᱰᱮ ᱫᱟᱜ ᱛᱟᱦᱮᱱᱟ ᱩᱱ ᱫᱚ ᱵᱚᱰᱮ ᱫᱟᱜ ᱜᱮᱠᱚ ᱫᱩᱞ ᱡᱚᱱᱟᱜ ᱟᱫᱚ ᱚᱱᱠᱟ ᱧᱮᱞ ᱠᱟᱛᱮᱜ ᱛᱟᱨᱯᱚᱨᱮ ᱚᱸᱰᱮ ᱠᱷᱚᱱᱟᱜ ᱱᱟᱭᱠᱮ ᱦᱟᱲᱟᱢ ᱟᱨ ᱱᱟᱭᱠᱮ ᱟᱹᱠᱤᱱ ᱜᱮ ᱵᱟᱱᱟ ᱦᱚᱲ ᱠᱚ ᱫᱩᱞᱠᱤᱱᱟ ᱠᱚ ᱚᱱᱟ ᱠᱷᱚᱱᱟᱜ ᱟᱫᱚ ᱮᱦᱚᱵ ᱱᱟ ᱵᱟᱥᱠᱮ ᱡᱟᱞᱮ ᱢᱟᱦᱟ ᱫᱚ
ᱟᱪᱪᱷᱟ ᱟᱪᱪᱷᱟ ᱦᱩᱸ
ᱥᱟᱨᱟ ᱫᱤᱱ ᱟᱫᱚ ᱫᱟᱜ ᱠᱚᱠᱚ ᱫᱩᱞ ᱦᱚᱪᱚᱱᱟᱜᱼᱟ ᱛᱟᱨᱯᱚᱨᱮ ᱡᱟᱞᱮ ᱠᱚ ᱩᱰᱩᱠᱚᱜᱼᱟ ᱚᱲᱟᱜ ᱚᱲᱟᱜ ᱪᱟᱞᱟᱜ ᱦᱩᱭᱩᱜᱼᱟ ᱚᱸᱰᱮ ᱡᱟᱞᱮ ᱦᱩᱭᱩᱜᱼᱟ ᱚᱱᱠᱟ ᱠᱟᱛᱮᱮᱫ ᱜᱮ ᱢᱟᱜ ᱢᱚᱬᱮ ᱫᱚ ᱪᱟᱵᱟ ᱟᱫᱚ ᱢᱟᱜᱢᱚᱬᱮ ᱨᱮᱫᱚ ᱫᱚᱢᱮ ᱡᱟᱠ ᱦᱩᱭᱩᱜᱼᱟ ᱵᱟᱦᱟ ᱫᱚ ᱩᱱᱟᱹᱜ ᱡᱟᱠ ᱫᱚ ᱵᱟᱝ ᱦᱩᱭᱩᱜᱼᱟ
ᱦᱩᱸ ᱦᱩᱸ ᱟᱪᱪᱷᱟ ᱟᱪᱪᱷᱟ ᱟᱞᱮ ᱥᱮᱫ ᱢᱟ ᱵᱟᱦᱟᱜ ᱜᱮᱢᱟ ᱵᱟᱦᱟ ᱥᱚᱨᱦᱟᱭ ᱜᱮᱢᱟ ᱡᱟᱹᱥᱛᱤ ᱢᱟ ᱨᱟᱹᱥᱠᱟᱹ ᱢᱟ ᱵᱩᱡᱷᱟᱹᱜᱼᱟ ᱛᱚ ᱢᱤᱫᱵᱟᱨ ᱵᱷᱤᱰᱭᱳ ᱠᱚᱨᱮ ᱧᱮᱞ ᱦᱩᱭ ᱞᱮᱱᱟ ᱡᱮ ᱢᱟᱜ ᱢᱚᱬᱮ ᱨᱮ ᱵᱚᱞᱮ ᱰᱟᱝᱜᱟ ᱠᱚ ᱵᱚᱸᱜᱟ ᱠᱚᱜᱮᱭᱟ ᱚᱱᱛᱮ ᱢᱟ ᱟᱫᱚ ᱥᱮ ᱦᱮᱸ ᱦᱮᱸ
ᱰᱟᱝᱨᱟ ᱠᱚᱫᱚ ᱵᱟᱝᱜᱮ ᱤᱭᱟᱹ ᱠᱚ ᱟᱞᱮ ᱥᱮᱫ ᱫᱚ ᱰᱟᱝᱨᱟ ᱵᱚᱸᱜᱟ ᱫᱚ ᱵᱟᱝ ᱵᱟᱝ ᱵᱟᱞᱮ ᱧᱮᱞ ᱵᱟᱲᱟ ᱟᱠᱟᱫ ᱠᱚᱣᱟ ᱟᱞᱮ ᱥᱮᱫ ᱫᱚ ᱤᱭᱟᱹ ᱠᱚ ᱢᱮᱨᱚᱢ ᱠᱚ ᱵᱚᱸᱜᱟ ᱠᱚᱜᱮᱭᱟ
ᱟᱪᱪᱷᱟ ᱟᱪᱪᱷᱟ
ᱢᱟᱜ ᱢᱚᱬᱮ ᱫᱚ ᱞᱟᱜᱟᱜ ᱜᱮᱭᱟ ᱵᱟᱦᱟ ᱨᱮᱫᱚ ᱵᱟᱝ ᱞᱟᱜᱟᱜᱼᱟ ᱵᱟᱦᱟ ᱨᱮᱫᱚ ᱞᱟᱜᱟ ᱫᱚ ᱞᱟᱜ ᱛᱚᱵᱮ ᱟᱫᱚ ᱢᱟᱱᱮ ᱚᱱᱟ ᱠᱚᱫᱚ ᱩᱱᱟᱹᱜ ᱱᱤᱭᱚᱢ ᱵᱟᱹᱱᱩᱜᱼᱟ ᱡᱮᱢᱚᱱ ᱱᱚᱝᱠᱟᱱ ᱠᱚᱜᱮ ᱞᱟᱜᱟᱜᱼᱟ ᱯᱩᱲᱠᱚ ᱠᱷᱟᱱ ᱯᱩᱲ ᱜᱮ ᱟᱨ ᱦᱮᱸᱫᱮ ᱠᱚ ᱠᱷᱟᱱ ᱯᱩᱨᱟᱹ ᱮᱠᱫᱚᱢ ᱦᱮᱸᱫᱮ ᱜᱮ ᱢᱟᱜᱢᱚᱨᱮ ᱫᱚ ᱯᱩᱨᱟᱹ ᱥᱟᱫᱟ ᱠᱚᱜᱮ ᱞᱟᱜᱟᱜᱼᱟ
ᱦᱚ ᱦᱚᱸ ᱟᱪᱪᱷᱟ ᱚ ᱚᱱᱟ ᱫᱚ ᱱᱟᱛᱮ ᱩᱲᱤᱥᱥᱟ ᱥᱟᱭᱤᱰ ᱨᱮᱱᱟᱜ ᱵᱷᱤᱰᱭᱳᱧ ᱧᱮᱞ ᱞᱮᱫᱜᱼᱟ ᱟᱫᱚ ᱚᱸᱰᱮ ᱠᱚ ᱞᱟᱹᱭᱮᱫ ᱠᱟᱱ ᱛᱟᱦᱮᱱᱟ ᱡᱮ ᱢᱟᱜ ᱢᱚᱬᱮ ᱨᱮᱫᱚ ᱰᱟᱝᱨᱟ ᱠᱚᱠᱚ ᱵᱚᱸᱜᱟ ᱠᱚᱣᱟ
ᱚ ᱦᱚᱸ ᱟᱵᱚ ᱱᱤᱭᱟᱹ ᱵᱮᱜᱚᱞ ᱟᱞᱮ ᱱᱤᱭᱟᱹ ᱵᱮᱝᱜᱚᱞ ᱨᱮᱫᱚ ᱵᱟᱝᱠᱚ ᱤᱭᱟᱹ ᱠᱚᱜᱮᱭᱟ ᱚᱠᱟ ᱨᱮᱦᱚᱸ ᱵᱟᱝ ᱟᱸᱡᱚᱢ ᱦᱩᱭ ᱟᱠᱟᱱᱟ ᱵᱮᱝᱜᱚᱞ ᱛᱮᱫᱚ ᱥᱮ ᱧᱮᱞ ᱦᱚᱸ ᱵᱟᱝ ᱦᱩᱭ ᱟᱠᱟᱱᱟ
ᱟᱞᱮ ᱟᱞᱮ ᱱᱚᱛᱮ ᱟᱥᱟᱱ ᱥᱮᱫ ᱵᱟᱝ ᱦᱩᱭᱩᱜ ᱜᱮᱭᱟ ᱢᱟᱜ ᱢᱚᱬᱮ ᱫᱚ
ᱚ
ᱦᱩᱸ
ᱟᱪᱪᱷᱟ ᱟᱪᱪᱷᱟ
ᱦᱩᱸ
ᱦᱩᱸ ᱚ
ᱟᱨ
ᱠᱤᱱᱛᱩ ᱟᱫᱚ ᱮᱢᱱᱤ ᱵᱟ ᱡᱮᱢᱚᱱ ᱤᱭᱟᱹ ᱠᱚᱫᱚ ᱵᱟᱝ ᱦᱩᱭᱩᱜᱼᱟ ᱥᱚᱦᱚᱨᱟᱭ ᱠᱚᱫᱚ ᱟᱫᱚ ᱚᱱᱟ ᱵᱟᱦᱟ ᱢᱟᱜ ᱢᱚᱬᱮ ᱜᱮ ᱫᱚᱢᱮ ᱡᱟᱠ ᱛᱮ ᱢᱟᱜ ᱢᱚᱬᱮ ᱜᱮ ᱫᱚᱢᱮ ᱡᱟᱠ ᱛᱮ ᱢᱟᱱᱟᱣ ᱦᱩᱭᱩᱜ ᱜᱮᱭᱟ
ᱦᱚᱸ ᱦᱚᱸ ᱟᱪᱪᱷᱟ ᱟᱪᱪᱷᱟ ᱟᱪᱪᱷᱟ ᱦᱩᱸ ᱚᱱᱠᱟᱜᱮ ᱟ ᱟ-ᱟᱫᱚᱢ ᱥᱮᱫ ᱫᱚ ᱡᱟᱹᱥᱛᱤ ᱢᱟᱜ ᱢᱚᱬᱮ ᱠᱚ ᱢᱱᱟᱣᱟ ᱟᱫᱚᱢ ᱥᱮᱫ ᱫᱚ ᱥᱚᱦᱨᱟᱭ ᱡᱟᱹᱥᱛᱤ ᱟᱫᱚᱢ ᱥᱮᱫ ᱫᱚ ᱵᱟᱦᱟ ᱡᱟᱹᱥᱛᱤ
ᱛᱟᱞᱦᱮ ᱟᱹᱵᱤᱱ ᱥᱟᱶᱛᱮ ᱨᱚᱲ ᱠᱟᱛᱮᱫ ᱟᱹᱰᱤ ᱢᱚᱡᱽ ᱞᱤᱧ ᱟᱹᱭᱠᱟᱹᱣ ᱠᱮᱫᱟ ᱚᱸ ᱟᱫᱚ ᱟᱹᱵᱤᱱ ᱪᱮᱫ ᱞᱮᱠᱟ ᱵᱤᱱ ᱟᱹᱭᱠᱟᱹᱣ ᱠᱮᱫᱟ
ᱮᱸ ᱤᱧ ᱦᱚᱸ ᱟᱹᱰᱤ ᱢᱚᱡᱽ ᱜᱮᱤᱧ ᱵᱩᱡᱷᱟᱹᱣ ᱠᱮᱫᱟ ᱦᱚᱸ ᱜᱟᱞᱢᱟᱨᱟᱣ ᱠᱟᱛᱮ ᱟᱫᱚ ᱛᱷᱚᱲᱟ ᱚᱱᱮ ᱟᱯᱮ ᱥᱮᱱᱟᱜ ᱟᱞᱮ ᱥᱮᱱᱟᱜ ᱨᱚᱲ ᱨᱮᱢᱟ ᱛᱷᱚᱲᱟ ᱜᱟᱱ ᱠᱟᱹᱴᱤᱡ ᱠᱟᱹᱴᱤᱡ ᱛᱷᱚᱲᱟ ᱡᱩᱫᱟᱹ ᱧᱚᱜ ᱟᱸᱡᱚᱢᱚᱜᱼᱟ ᱥᱮ ᱵᱩᱡᱷᱟᱹᱜᱼᱟ ᱮᱱᱦᱚᱸ ᱜᱟᱯᱟᱞᱢᱟᱨᱟᱣ ᱞᱮᱱᱠᱷᱟᱱ ᱨᱚᱲ ᱢᱟ ᱡᱚᱛᱚ ᱜᱮ ᱵᱩᱡᱷᱟᱹᱣᱚᱜ ᱜᱮᱭᱟ ᱥᱮ
ᱦᱮᱸ ᱦᱮᱸ ᱴᱷᱤᱠ ᱜᱮᱭᱟ ᱢᱟ ᱛᱟᱦᱞᱮ ᱱᱤᱝᱠᱟ ᱜᱮ
ᱮᱸ ᱴᱷᱤᱠ ᱜᱮᱭᱟ ᱴᱷᱤᱠ ᱜᱮᱭᱟ ᱢᱟ ᱢᱟ
ᱦᱮᱸ
ᱦᱮᱸ ᱦᱩᱸ